ᱡᱚᱦᱟᱨ ᱜᱮ, ᱟᱨ ᱨᱚᱲ ᱴᱷᱤᱠ ᱜᱮᱛᱚ ᱟᱸᱡᱚᱢᱚᱜ ᱠᱟᱱᱟ᱾
ᱦᱳᱭ ᱦᱳᱭ ᱱᱟᱯᱟᱭ ᱜᱮ ᱟᱵᱤᱱᱟᱜ ᱨᱚᱲ ᱠᱚᱫᱚᱞᱤᱧ ᱟᱸᱡᱚᱢ ᱧᱟᱢᱮᱫ ᱛᱟᱵᱮᱱᱟ᱾
ᱦᱮᱸ ᱟᱵᱤᱱᱟᱜ ᱦᱚᱸ ᱴᱷᱤᱠ ᱜᱮ ᱟᱸᱡᱚᱢᱚᱜ ᱠᱟᱱ ᱛᱟᱵᱤᱱᱟ ᱨᱚᱲ ᱫᱚ᱾
ᱦᱳᱭ᱾
ᱦᱩᱻ ᱛᱟᱦᱚᱸᱞᱮ ᱟᱯᱮ ᱥᱮᱫ ᱫᱚ ᱫᱟᱜ ᱠᱚᱫᱚ ᱪᱮᱫ ᱞᱮᱠᱟ ᱫᱟᱜ ᱡᱟᱹᱲᱤ ᱵᱟᱲᱟᱭᱮᱫᱟᱭ ᱱᱤᱛ ᱫᱚ?
ᱟᱞᱮ ᱥᱮᱱ ᱫᱟᱜ ᱡᱟᱹᱲᱤ ᱧᱮᱞ ᱞᱮᱠᱷᱟᱡ ᱫᱚ ᱦᱟᱸᱜ, ᱟ ᱫᱟᱜ ᱠᱚᱫᱚ ᱵᱟᱭ ᱡᱟᱹᱲᱤ ᱵᱟᱲᱟᱞᱮ ᱠᱟᱱᱟ᱾ ᱦᱳᱭ ᱥᱮ ᱟᱫᱚ ᱦᱟᱸᱜ ᱱᱚᱜ-ᱚ ᱱᱚᱝᱠᱟ ᱢᱮᱱ ᱞᱮᱠᱷᱟᱡ ᱫᱚ ᱦᱟᱸᱜ ᱳᱭ ᱟᱥᱟᱲ ᱵᱚᱸᱜᱟ ᱦᱟᱸᱜ ᱵᱚᱞᱚ ᱜᱚᱫᱚᱜ ᱯᱩᱭᱞᱳ ᱢᱟᱦᱟ ᱥᱮᱫ ᱨᱮᱜᱮ᱾ ᱟᱨ ᱠᱤᱪᱷᱩ ᱫᱤᱱ ᱦᱟᱸᱜ ᱫᱟᱜ ᱵᱟᱲᱟᱜ ᱞᱮᱭᱟᱭ ᱟᱫᱚ ᱚᱱᱟ ᱛᱟᱭᱚᱢ ᱫᱚ ᱦᱟᱸᱜ ᱚᱱᱠᱟ ᱞᱮᱠᱟᱛᱮᱫᱚ ᱦᱟᱸᱜ ᱵᱟᱭ ᱫᱟᱜ ᱡᱟᱹᱲᱤ ᱠᱟᱜ ᱞᱮᱭᱟ᱾
ᱚᱻ ᱟᱪᱪᱷᱟ ᱟᱪᱪᱷᱟ ᱦᱩᱸ᱾ ᱟᱞᱮ ᱥᱮᱫ ᱦᱚᱸ ᱫᱟᱜ ᱫᱚ ᱦᱚᱞᱟ ᱢᱟᱱ ᱛᱮᱦᱮᱧ ᱫᱚ ᱫᱟᱜ ᱠᱮᱜ ᱜᱮᱭᱟᱭ, ᱛᱮᱦᱮᱧ ᱫᱚ ᱱᱟᱜᱠᱷᱟᱱ ᱟᱹᱣᱨᱤ ᱫᱟᱜᱟᱭ, ᱵᱟᱭ ᱡᱚᱨᱚᱣ ᱠᱟᱫᱟᱭ᱾ ᱛᱚ ᱚᱱᱟ ᱥᱟᱶᱦᱮᱫ᱾ ᱠᱮᱡᱟᱱᱤ ᱱᱟᱜᱠᱷᱟᱱ ᱟᱹᱩᱵ ᱥᱮᱫ ᱛᱮ ᱧᱮᱞ ᱦᱩᱭᱩᱜ ᱠᱟᱱᱟ ᱡᱚᱨᱚᱜ ᱠᱟᱱᱟ ᱥᱮ ᱵᱟᱝ᱾
ᱚ ᱦᱳᱭᱛᱚ ᱟᱫᱚ ᱡᱟᱹᱱᱤᱡ ᱟᱯᱮ ᱥᱮᱱᱫᱚ ᱡᱟ. ᱱᱤᱡ ᱮ ᱱᱤᱛ ᱱᱤᱛᱚᱜ ᱫᱚ ᱦᱟᱸᱜ ᱡᱟ. ᱱᱤᱡ-ᱮ ᱨᱤᱢᱤᱞ ᱵᱟᱲᱟ ᱮᱠᱟᱜ ᱯᱮᱭᱟᱭ ᱡᱟ. ᱱᱤᱡ ᱵᱟᱝ?
ᱵᱟᱝᱟ ᱱᱤᱛ ᱫᱚ ᱱᱟᱜ ᱠᱷᱟᱱ ᱠᱟᱹᱴᱤᱡ ᱠᱟᱹᱴᱤᱡ ᱰᱚᱸᱰᱨᱚᱜ ᱠᱟᱫᱟᱭ ᱢᱟᱱᱮ ᱥᱤᱛᱩᱝ ᱦᱚᱸ ᱥᱤᱛᱩᱝ ᱫᱟᱭ ᱨᱤᱢᱤᱞ ᱦᱚᱸ ᱨᱤᱢᱤᱞ᱾ ᱥᱤᱛᱩᱝ ᱠᱟᱫᱟᱭ ᱚᱱᱠᱟ ᱦᱳᱭ᱾
ᱟᱫᱚ ᱦᱟᱸᱜ ᱢᱟ ᱦᱟᱸᱜ ᱫᱟᱜ ᱵᱟᱲᱟ ᱟᱯᱮᱭᱟᱭ ᱦᱟ ᱡᱟᱹᱱᱤᱡ ᱦᱟᱸᱜ᱾
ᱦᱮᱸ ᱫᱟᱜ ᱫᱚ ᱱᱟᱜ ᱠᱷᱟᱱ ᱟᱭᱩᱵ ᱥᱮᱫ ᱧᱮᱞ ᱦᱚᱭᱳᱜ ᱠᱟᱱ ᱠᱷᱟᱱ ᱫᱟᱜ ᱫᱟᱭ ᱥᱮ ᱵᱝᱟ᱾
ᱦᱳᱭ ᱟᱫᱚ ᱱᱟᱦᱟᱜ ᱛᱟᱦᱚᱞᱮ ᱟᱯᱮ ᱚᱱᱛᱮ ᱫᱚ ᱦᱟᱸᱜ ᱨᱚᱦᱚᱭ ᱠᱚᱫᱚ ᱠᱚ ᱪᱟᱵᱟ ᱵᱟᱲᱟ ᱠᱟᱫ ᱜᱮᱭᱟ ᱡᱟᱹᱱᱤᱡ ᱵᱟᱝ?
ᱵᱟᱝᱟ ᱨᱚᱦᱚᱭ ᱠᱚᱫᱚ ᱱᱚᱜ-ᱚᱭ ᱞᱮ ᱟᱨᱟᱢᱵᱚᱣ ᱟᱠᱟᱫᱟ, ᱪᱟᱵᱟ ᱫᱚ ᱟᱹᱣᱨᱤ ᱪᱟᱵᱟᱜᱼᱟ᱾ ᱱᱮ ᱦᱳᱭ ᱦᱳᱭ᱾
ᱟᱫᱚ ᱦᱟᱸᱜ ᱱᱚᱜ-ᱚᱭ ᱜᱮ ᱡᱟᱹᱱᱤᱡ ᱦᱟᱸᱜ ᱫᱟᱜ ᱠᱚᱦᱚᱸ ᱫᱟᱜ ᱵᱟᱲᱟᱭᱮᱱ ᱛᱟᱯᱮᱭᱟ ᱡᱟᱹᱱᱤᱡ ᱠᱷᱮᱛ ᱠᱚᱫᱚ᱾
ᱫᱟᱜ ᱠᱚᱫᱚ ᱦᱮᱸ ᱫᱟᱜ ᱵᱟᱲᱟ ᱟᱠᱟᱱᱟ᱾ ᱳᱭ ᱵᱟᱹᱭᱦᱟᱹᱲ ᱠᱚᱜᱮᱞᱮ ᱨᱚᱦᱚᱭ ᱟᱠᱟᱫᱟ, ᱜᱷᱩᱴᱩ ᱠᱚᱫᱚ ᱱᱟᱜ ᱠᱷᱟᱱ ᱟ. ᱣᱨᱤ ᱞᱮ ᱨᱚᱦᱚᱭᱟ᱾
ᱚ ᱟᱫᱚ ᱚᱱᱟ ᱠᱚᱨᱮ ᱫᱚ ᱫᱟᱜ ᱠᱚᱫᱚ ᱵᱟᱹᱱᱩᱜ ᱠᱟᱜ-ᱟ? ᱚᱱᱛᱮ ᱫᱚ ᱠᱷᱟᱡ
ᱵᱟᱝ ᱵᱟᱹᱭᱦᱟᱹᱲ ᱨᱮᱫᱚ ᱫᱟᱜ ᱦᱮᱱᱟᱜᱼᱟ ᱚᱱᱟ ᱠᱚᱨᱮ ᱫᱚᱞᱮ ᱨᱚᱦᱚᱭ ᱠᱟᱫᱟ ᱱᱟᱜᱠᱷᱟᱱ ᱵᱟᱹᱫᱽ ᱠᱚᱨᱮᱜ ᱜᱮ ᱫᱟᱜ ᱫᱚ᱾ ᱵᱟᱝ ᱠᱷᱟᱹᱛᱤᱨ ᱛᱮ ᱵᱟᱞᱮ ᱨᱚᱦᱚᱭ ᱫᱟᱲᱮᱭ ᱠᱟᱫᱟ᱾
ᱚ ᱟᱫᱚ ᱦᱟᱸᱜ ᱚᱱᱠᱟ ᱞᱮᱠᱟ ᱛᱮᱫᱚ ᱦᱟᱸᱜ ᱚᱱᱟ ᱵᱟᱹᱫᱽ ᱠᱷᱮᱛ ᱫᱚ ᱦᱟᱸᱜ ᱡᱟᱹᱱᱤᱡ ᱜᱩᱴᱩ ᱧᱚᱜ ᱜᱮ ᱛᱟᱯᱮᱭᱟ ᱡᱟᱹᱱᱤᱡ ᱰᱟᱝ ᱜᱷᱚᱴᱩ ᱠᱚᱨᱮ ᱢᱮᱱᱟᱜ ᱟᱠᱟᱫ ᱛᱟᱯᱮᱭᱟ᱾
ᱦᱮᱸ ᱵᱟᱹᱫ ᱠᱚᱫᱚ ᱱᱟᱜ ᱠᱷᱟᱱ ᱜᱷᱩᱴᱩ ᱜᱮᱭᱟ, ᱤᱱᱟᱹ ᱠᱷᱟᱹᱛᱤᱨ ᱫᱟᱜ ᱵᱟᱝ ᱛᱚᱸᱵᱟ ᱟᱠᱟᱱ ᱛᱮ ᱵᱟᱞᱮ ᱨᱚᱦᱚᱭ ᱫᱟᱲᱮ
ᱚ ᱟᱫᱚ ᱚᱱᱠᱟ ᱞᱮᱠᱟ ᱛᱮᱫᱚ ᱦᱟᱸᱜ ᱮ ᱫᱟᱜ ᱠᱚᱜᱮ ᱵᱟᱭ ᱛᱤᱸᱜᱩᱣᱟᱱᱤᱡᱼᱟ ᱥᱮ ᱪᱮᱫ ᱞᱮᱠᱟ ᱚᱱᱟ ᱫᱚ ᱦᱟᱸᱜ ᱢᱮᱱᱞᱮᱠᱷᱟᱡ? ᱦᱮᱸ ᱡᱮ ᱞᱮᱠᱟᱵᱚᱱ ᱦᱳᱭ ᱦᱟᱥᱟ ᱜᱮ ᱢᱟᱱᱮ ᱪᱮᱫ ᱞᱮᱠᱟᱞᱤᱧ ᱢᱮᱱᱟ ᱵᱟᱹᱞᱤ ᱦᱟᱥᱟ ᱠᱚ ᱛᱟᱦᱮᱸ ᱞᱮᱠᱟᱱᱡ ᱛᱚ ᱫᱟᱜ ᱠᱚᱦᱚᱸ ᱵᱟᱝ ᱛᱤᱸᱜᱩ ᱜᱚᱫᱚᱜᱼᱟ ᱟᱨ ᱟᱸᱡᱮᱫ
ᱦᱳᱭ ᱦᱳᱭ᱾ ᱦᱮᱸ ᱦᱮᱸ ᱢᱟᱱᱮ ᱟᱞᱮ ᱫᱚ ᱵᱟᱹᱭᱦᱟᱹᱲ ᱨᱮᱫᱚ ᱱᱟᱜᱠᱷᱟᱱ ᱫᱟᱜ ᱛᱤᱸᱜᱩᱱ ᱜᱮᱭᱟ ᱠᱤᱱ ᱛᱩ ᱵᱟᱹᱫᱽ ᱠᱚᱨᱮᱜ ᱜᱮ ᱱᱟᱜᱠᱷᱟᱱ ᱟᱹᱰᱤ ᱵᱟᱹᱞᱤ ᱦᱟᱥᱟ ᱛᱚ ᱥᱮ ᱨᱮᱜᱮ ᱫᱟᱜ ᱠᱟᱛᱮᱜ ᱡᱷᱚᱛᱚ ᱫᱟᱜ ᱫᱚ ᱟ ᱤᱭᱟᱹ ᱪᱟᱵᱟᱜᱼᱟ ᱟᱸᱡᱮᱫ ᱪᱟᱵᱟᱜᱼᱟ ᱦᱮᱸ᱾
ᱦᱳᱭ ᱛᱚ᱾
ᱦᱳᱭ ᱦᱳᱭ ᱫᱤᱭᱮ ᱟᱯᱮ ᱥᱮᱫ ᱫᱚ ᱢᱟᱱᱮ ᱪᱮᱫ ᱠᱚᱯᱮ ᱢᱟᱱᱟᱭ ᱜᱮᱭᱟ ᱮ ᱡᱟᱦᱟᱱᱟᱜ ᱯᱚᱨᱚᱵᱽ ᱠᱚ ᱢᱟᱱᱮ ᱪᱮᱫ ᱯᱚᱨᱚᱵᱽ ᱠᱚ ᱯᱮ ᱢᱟᱱᱟᱭ ᱜᱮᱭᱟ?
ᱯᱚᱨᱚᱵᱽ ᱢᱮᱱ ᱞᱮᱠᱷᱟᱡ ᱫᱚ ᱦᱟᱸᱜ ᱥᱟᱱᱟᱢᱟᱜ ᱯᱚᱨᱚᱵᱽ ᱠᱚᱜᱮᱞᱮ ᱢᱟᱱᱟᱣᱟ ᱦᱩᱸ᱾ ᱡᱮᱢᱚᱱ ᱢᱮᱱᱟᱜ ᱟᱠᱟᱫ ᱛᱟᱵᱚᱱᱟ ᱵᱟᱦᱟ ᱥᱚᱨᱦᱟᱭ ᱠᱟᱨᱟᱢ᱾ ᱫᱟᱸᱥᱟᱭ ᱦᱳᱭ᱾ ᱟᱨᱦᱚᱸ ᱟᱭᱢᱟ ᱞᱮᱠᱟᱱ ᱯᱚᱨᱚᱵᱽ ᱠᱚᱜᱮ ᱢᱮᱱᱟᱜ ᱟᱠᱟᱜ-ᱟ᱾
ᱦᱮᱸ ᱦᱮᱸ᱾
ᱦᱳᱭ ᱦᱳᱭ ᱟᱫᱚ ᱟᱹᱵᱤᱱ ᱴᱷᱮᱱ ᱦᱮᱸ ᱚ ᱞᱟᱹᱭ ᱵᱤᱱ ᱢᱟ᱾
ᱮᱸ ᱟᱞᱮ ᱥᱮᱫ ᱦᱚᱸ ᱚᱱᱠᱟ ᱜᱮ ᱱᱟᱜ ᱠᱷᱟᱱ ᱞᱟᱹᱭ ᱜᱟ ᱱᱚᱜᱼᱚᱭ ᱵᱟᱦᱟ ᱥᱚᱨᱦᱟᱭ ᱥᱟᱠᱨᱟᱛ ᱱᱟᱜ ᱠᱷᱟᱱ ᱩᱸᱦ ᱫᱤᱭᱮ ᱱᱚᱜᱼᱚᱭ ᱟᱢᱵᱟᱵᱚᱛ
ᱦᱳᱭ᱾
ᱨᱩᱰᱟᱹ
ᱚᱻ ᱦᱳᱭ ᱾
ᱜᱚᱢᱦᱟ ᱜᱚᱢᱦᱟ ᱯᱚᱨᱚᱵᱽ ᱟᱸᱡᱚᱢ ᱠᱟᱜ ᱜᱮᱭᱟᱵᱤᱱ ᱜᱚᱢᱦᱟ ᱠᱚ ᱱᱟᱜ ᱠᱷᱟᱱ ᱢᱟᱞᱮ?
ᱦᱳᱭ ᱦᱳᱭ ᱟᱸᱡᱚᱢ ᱫᱚ ᱟᱸᱡᱚᱢ ᱠᱟᱜ ᱜᱮᱭᱟ ᱟᱫᱚ ᱦᱟᱸᱜ ᱚᱱᱟ ᱯᱚᱨᱚᱵᱽ ᱠᱚ ᱦᱟᱸᱜ ᱟᱹᱞᱤᱧ ᱫᱚ ᱦᱟᱸᱜ ᱢᱮᱱ ᱞᱮᱠᱷᱟᱡ ᱫᱚ ᱦᱟᱸᱜ ᱚᱱᱠᱟ ᱪᱮᱫ ᱵᱚᱸᱜᱟ ᱨᱮᱪᱚ ᱠᱚ ᱵᱚᱸᱜᱟᱜ ᱜᱮᱭᱟ ᱚᱱᱟ ᱫᱚ ᱦᱟᱸᱜ ᱟᱹᱞᱤᱧ ᱫᱚ ᱵᱟᱹᱞᱤᱧ ᱵᱟᱲᱟᱭᱟ ᱾
ᱜᱚᱢᱦᱟ ᱫᱚ ᱱᱚᱜ-ᱚᱭ ᱱᱚᱣᱟ ᱨᱮ ᱱᱚᱜᱚᱭ ᱱᱚᱣᱟ ᱥᱤᱡᱤᱱ ᱜᱮ ᱱᱟᱜᱠᱷᱟᱱ᱾ ᱜᱚᱢᱦᱟ ᱫᱚ ᱦᱩᱭᱩᱜ ᱜᱮᱭᱟ ᱠᱚᱴᱟ ᱫᱤᱱ ᱯᱚᱨ ᱠᱷᱟᱱ ᱜᱮ ᱜᱚᱢᱦᱟ ᱯᱚᱨᱚᱵᱽ ᱦᱚᱸ ᱦᱤᱡᱩᱜ
ᱚ ᱟᱫᱚ ᱦᱟᱸᱜ ᱱᱚᱜᱼᱚ ᱱᱚᱝᱠᱟ ᱟᱥᱟᱲ ᱵᱚᱸᱜᱟ ᱟᱫᱚ ᱦᱟᱸᱜ ᱪᱟᱵᱟ ᱵᱟᱲᱟᱭᱮᱱ ᱛᱟᱵᱚᱱᱟ ᱛᱚ ᱟᱫᱚ ᱥᱚᱨᱟᱵᱚᱱ ᱵᱚᱸᱜᱟ ᱦᱮᱡ ᱟᱠᱟᱱᱟ᱾
ᱦᱳᱭ ᱦᱳᱭ ᱾
ᱚᱻ ᱟᱨ ᱛᱟᱦᱚᱞᱮ
ᱦᱩᱸ ᱾
ᱜᱚᱝᱜᱷᱟ ᱢᱮᱱ ᱞᱮᱠᱷᱟᱡ ᱫᱚ ᱚᱱᱟ ᱫᱚ ᱪᱮᱫ ᱯᱚᱨᱚᱵᱽ ᱠᱚ ᱢᱮᱛᱟᱜ ᱜᱮᱭᱟ? ᱢᱟᱱᱮ ᱪᱮᱫ ᱠᱚᱠᱚ ᱠᱚᱨᱟᱣᱟ ᱚᱱᱟ ᱫᱚ? ᱦᱳᱭ
ᱯᱚᱨᱚᱵᱽ ᱨᱮᱫᱚ ᱱᱟᱜ ᱠᱷᱟᱱ ᱩᱱᱟᱹᱜ ᱫᱚ ᱵᱟᱠᱚ ᱠᱚᱨᱟᱣᱟ ᱡᱮ ᱡᱟᱦᱟᱸ ᱞᱮᱠᱟ ᱥᱟᱠᱨᱟᱛ ᱠᱚ ᱨᱩᱰᱟᱹ ᱠᱚᱨᱮ ᱡᱮᱢᱚᱱ ᱟᱢᱵᱟᱵᱛᱤ ᱠᱚ ᱩᱱᱟᱹᱜ ᱠᱚ ᱠᱚᱟᱣ ᱜᱮᱭᱟ ᱟᱹᱰᱤ ᱠᱤᱪᱷᱩ ᱥᱟᱢᱟᱱ ᱠᱚ ᱟᱹᱜᱩ ᱠᱟᱛᱮ ᱠᱚ ᱢᱟᱱᱟᱣ ᱢᱟᱱᱟᱣ ᱟᱠᱚ ᱠᱤᱱᱛᱩ ᱜᱚᱢᱦᱟ ᱫᱚ ᱩᱱᱟᱹᱜ ᱠᱤᱪᱷᱩ ᱟᱹᱜᱩ ᱠᱟᱛᱮᱫ ᱵᱟᱠᱚ ᱢᱟᱱᱟᱣ ᱜᱮᱭᱟ ᱥᱤᱢᱯᱮᱞ ᱳᱭ ᱥᱟᱫᱷᱟᱨᱚᱱ ᱞᱮᱠᱟ ᱜᱮ ᱡᱮᱢᱚᱱ ᱱᱤᱛᱚᱜ ᱫᱚ ᱛᱟᱞᱮ ᱵᱮᱤᱞᱮ-ᱟ ᱛᱚ ᱱᱤᱛᱚᱜ ᱫᱚ ᱛᱟᱞᱮ ᱵᱮᱞᱮ ᱥᱤᱡᱮᱱ ᱠᱟᱱᱟ ᱫᱤᱭᱮ ᱚᱱᱟ ᱛᱟᱞᱮ ᱜᱮ ᱦᱟᱞᱟᱝ ᱟᱹᱜᱩ ᱠᱟᱛᱮᱜ ᱛᱮᱫ ᱢᱟᱹᱰᱤᱭ ᱟᱠᱚ ᱢᱟᱹᱰᱤ ᱠᱟᱛᱮᱫ ᱱᱟᱜ ᱠᱷᱟᱱ ᱜᱚᱢᱦᱟ ᱡᱮ ᱦᱤᱞᱳᱜ ᱥᱮ ᱦᱤᱞᱳᱜ ᱯᱤᱴᱷᱟᱹᱭ ᱟᱠᱚ ᱚᱱᱟ ᱰᱚᱜᱚᱨ ᱥᱟᱠᱟᱢ ᱨᱮ ᱫᱤᱭᱮ ᱯᱤᱴᱷᱟᱹ ᱠᱚ ᱰᱳᱢᱵᱩᱜ ᱠᱚ ᱚᱱᱟ ᱠᱚ ᱤᱥᱤᱱ ᱵᱟᱲᱟ ᱠᱟᱛᱮᱫ ᱡᱚᱢ ᱵᱟᱲᱟ ᱠᱟᱛᱮᱫ ᱚᱱᱠᱟ ᱠᱟᱛᱮ ᱜᱮ ᱜᱚᱢᱦᱟ ᱫᱚᱠᱚ ᱯᱟᱨᱚᱢᱟ ᱦᱳᱭ ᱦᱳᱭ ᱾
ᱟᱫᱚ ᱦᱟᱸᱜ ᱚᱱᱟ ᱡᱟᱦᱟᱸ ᱵᱤᱱ ᱢᱮᱱ ᱠᱮᱫᱟ ᱚᱱᱟ ᱱᱟᱜ ᱪᱮᱫ ᱥᱟᱠᱟᱢ ᱵᱤᱱ ᱢᱮᱱ ᱠᱮᱫᱟ ᱦᱟᱸᱜ?
ᱮᱸ ᱰᱚᱜᱚᱨ ᱥᱟᱠᱟᱢ ᱾
ᱦᱳᱭ ᱦᱳᱭ ᱚᱱᱮ ᱚᱱᱟ ᱥᱟᱠᱟᱢ ᱠᱚᱨᱮᱱᱟᱜ ᱯᱤᱴᱷᱟᱹ ᱠᱚᱫᱚ ᱦᱟᱸᱜ ᱟᱹᱣᱨᱤᱞᱤᱧ ᱡᱚᱢ ᱵᱤᱰᱟᱹᱣ ᱟ ᱦᱳᱭ ᱥᱮ ᱟᱫᱚ ᱦᱟᱸᱜ ᱚᱱᱮ ᱚᱱᱠᱟ ᱛᱮᱫᱚ ᱦᱟᱸᱜ ᱛᱟᱞᱮ ᱡᱟᱦᱟᱸ ᱠᱚ ᱥᱩᱱᱩᱢ ᱨᱮᱠᱚ ᱵᱟᱠᱚ ᱤᱭᱟᱹᱭᱟ ᱟᱨ ᱯᱤᱴᱷᱟᱹᱭ ᱟᱠᱚ ᱚᱱᱟ ᱥᱩᱱᱩᱢ ᱯᱤᱴᱷᱟᱹ ᱡᱟᱦᱟᱸ ᱵᱚᱱ ᱢᱮᱛᱟᱜ ᱠᱟᱱᱟ ᱦᱳᱭ᱾ ᱦᱮᱸ ᱟᱫᱚ ᱚᱱᱟ ᱫᱚ ᱦᱟᱸᱜ ᱞᱤᱧ ᱡᱚᱢ ᱵᱤᱰᱤᱟᱹᱣ ᱧᱚᱜ ᱠᱟᱜᱼᱟ ᱟᱫᱚ ᱦᱟᱸᱜ ᱫᱚᱢᱮ ᱥᱤᱵᱤᱞ ᱜᱮᱭᱟ ᱦᱳᱭ᱾ ᱟᱫᱚ ᱦᱟᱸᱜ ᱚᱱᱟ ᱫᱚ ᱟᱹᱨᱤ ᱞᱤᱧ ᱡᱚᱢ ᱵᱤᱰᱟᱹᱣᱟ ᱚᱱᱟ ᱦᱚᱸ ᱚᱱᱮ ᱵᱤᱱ ᱢᱮᱛᱟᱜ ᱞᱤᱧ ᱾ ᱛᱟᱦᱚᱞᱮ ᱦᱚᱭᱛᱳ ᱡᱚᱢ ᱵᱤᱰᱟᱹᱭ ᱞᱟᱜᱟᱣ ᱞᱤᱧᱟ ᱟᱹᱞᱤᱧ ᱦᱚᱸ ᱪᱮᱫ ᱞᱮᱠᱟ ᱥᱤᱵᱤᱞ ᱜᱮᱛᱮ ᱱᱟᱯᱟᱭ ᱥᱟᱹᱦᱤᱡ ᱜᱮ?
ᱦᱮᱸ ᱥᱤᱵᱤᱞ ᱫᱚ ᱱᱟᱜ ᱠᱷᱟᱱ ᱥᱤᱵᱤᱞ ᱜᱮᱭᱟ ᱴᱷᱤᱠ ᱜᱮ ᱱᱟᱯᱟᱭ ᱜᱮ᱾
ᱦᱳᱭ ᱟᱫᱚ ᱡᱮᱢᱚᱱ ᱚᱱᱟ ᱠᱚᱨᱮ ᱪᱤᱱᱤ ᱠᱚ ᱠᱚ ᱮᱢᱟᱜ ᱜᱮᱭᱟ ᱛᱚ ᱜᱩᱲ ᱠᱚᱵᱚᱱ ᱮᱢᱟᱜ ᱜᱮᱭᱟ ᱦᱮᱸ ᱥᱮ᱾
ᱦᱮᱸ ᱢᱟᱭᱟ ᱚᱠᱟᱴᱟᱜ ᱛᱟᱞᱮ ᱫᱚ ᱠᱟᱴᱤᱡ ᱟᱞᱮ ᱫᱚ ᱩᱱᱟᱹᱜ ᱵᱟᱞᱮ ᱮᱢᱟᱜ ᱜᱮᱭᱟ ᱱᱟᱜ ᱠᱷᱟᱱ᱾
ᱚ ᱟᱫᱚ ᱦᱟᱞᱠᱟ ᱢᱟᱪᱷᱟ ᱟᱫᱚ ᱵᱤᱥᱤ
ᱦᱳᱭ ᱦᱟᱞᱠᱟ ᱢᱟᱪᱷᱟ ᱦᱮᱸ ᱦᱮᱸ ᱫᱤᱭᱮ ᱞᱟᱹᱭᱮᱫ ᱛᱟᱦᱮᱸᱱᱤᱧ ᱡᱮ ᱟᱯᱮ ᱫᱚ ᱱᱟᱜ ᱠᱷᱟᱱ ᱡᱷᱚᱛᱚ ᱜᱮᱯᱮ ᱯᱟᱞᱟᱣᱟ ᱜᱚᱢᱦᱟ ᱵᱟᱫᱽ ᱫᱤᱭᱮ ᱱᱟᱜ ᱠᱷᱟᱱᱤᱧ ᱵᱩᱡ ᱵᱟᱲᱟ ᱠᱮᱫᱟ ᱟᱢᱟᱜ ᱠᱟᱛᱷᱟ ᱞᱟᱹᱭ ᱨᱮ᱾ ᱫᱤᱭᱮ ᱱᱟᱜ ᱠᱷᱟᱱ ᱟᱯᱮ ᱫᱚ ᱤᱭᱟᱹ ᱥᱚᱨᱦᱟᱭ ᱫᱚ ᱪᱮᱫ ᱞᱮᱠᱟ ᱯᱮ ᱢᱟᱱᱟᱣ ᱜᱮᱭᱟ?
ᱥᱚᱨᱚᱦᱟᱭ ᱫᱚ ᱦᱟᱸᱜ ᱢᱮᱱ ᱞᱮᱠᱷᱟ ᱫᱚ ᱦᱟᱸᱜ ᱟᱫᱚ ᱦᱟᱸᱜ ᱠᱚ ᱢᱮᱱ ᱠᱟᱛᱷᱟ ᱨᱮᱜᱮ ᱵᱟᱠᱚ ᱢᱮᱱ ᱦᱚᱴᱚ ᱠᱟᱜ-ᱟ ᱢᱚᱬᱮ ᱫᱤᱱ
ᱦᱮᱸ ᱢᱚᱬᱮ ᱥᱤᱧ ᱢᱚᱬᱮ ᱧᱤᱫᱟᱹ
ᱥᱤᱧ ᱢᱚᱬᱮ ᱧᱤᱫᱟᱹ ᱦᱳᱭ ᱥᱮ ᱟᱫᱚ ᱚᱱᱠᱟ ᱞᱮᱠᱟ ᱞᱮᱠᱟ ᱫᱚ ᱦᱟᱸᱜ ᱟᱞᱮ ᱫᱚ ᱚᱱᱠᱟ ᱞᱮᱠᱟ ᱛᱮᱫᱚ ᱢᱚᱬᱮ ᱫᱤᱱ ᱫᱚ ᱦᱟᱸᱜ ᱵᱟᱞᱮ ᱢᱟᱱᱟᱣ ᱜᱮᱭᱟ ᱦᱳᱭ ᱥᱮ ᱟᱨ ᱥᱤᱧ ᱦᱚᱸ ᱩᱱᱟᱹᱜ ᱞᱮᱠᱟ ᱛᱮᱫᱚ ᱦᱟᱸᱜ ᱢᱚᱬᱮ ᱫᱤᱱ ᱫᱚ ᱵᱟᱞᱮ ᱟᱸᱜᱟᱭ ᱜᱮᱭᱟ ᱟᱫᱚ ᱦᱮᱜᱮ ᱱᱤᱛ ᱟᱫᱚ ᱱᱟᱦᱟᱜ ᱡᱩᱜᱽ ᱨᱮᱫᱚ ᱦᱟᱸᱜ ᱚᱱᱠᱟ ᱞᱮᱠᱟ ᱛᱮᱫᱚ ᱦᱟᱸᱜ ᱥᱟᱱᱟᱢ ᱦᱚᱲ ᱠᱚᱜᱮ ᱦᱟᱸᱜ ᱚᱱᱠᱟ ᱞᱮᱠᱟ ᱛᱮᱫᱚ ᱵᱟᱵᱚᱱ ᱢᱟ
ᱛᱚ ᱵᱟᱠᱚ ᱢᱟᱱᱟᱣᱫᱟ ᱟᱹᱰᱤ ᱢᱤᱫ ᱵᱟᱨ ᱟᱛᱳ ᱨᱮᱠᱚ ᱢᱟᱱᱟᱣᱫᱟ ᱠᱤᱱᱛᱩ ᱩᱱᱟᱹᱜ ᱫᱚ ᱵᱟᱠᱚ ᱢᱟᱱᱟᱣ ᱫᱚ ᱩᱱᱟᱹᱜ ᱡᱟᱸᱠ ᱡᱚᱢᱚᱠ ᱥᱟᱺᱦᱤᱡ ᱫᱚ ᱱᱮᱛᱟᱨ ᱫᱚ
ᱦᱳᱭ ᱟᱨ ᱠᱚᱨᱮ ᱛᱚ ᱵᱟᱝ ᱦᱚᱸᱠᱚ ᱢᱟᱱᱟᱣ ᱫᱟ, ᱦᱳᱭ ᱥᱮ᱾
ᱦᱳᱭ ᱡᱮᱢᱚᱱ ᱞᱟᱦᱟ ᱛᱮᱫᱚ ᱚᱨᱟᱜ ᱚᱲᱟᱜ ᱦᱮᱸ ᱡᱮᱢᱚᱱ ᱞᱟᱦᱟ ᱛᱮᱫᱚ ᱚᱨᱟᱜ ᱚᱨᱟᱜ ᱠᱚᱨᱮ ᱰᱟᱹᱝᱨᱤ ᱠᱟᱰᱟ ᱠᱚᱠᱚ ᱛᱟᱦᱮᱸ ᱠᱟᱱ ᱛᱟ ᱠᱚ ᱥᱮ ᱠᱷᱮᱛᱨᱮ ᱨᱮ ᱩᱝᱠᱩ ᱠᱚ ᱚ ᱠᱷᱩᱱᱴᱟᱹ ᱠᱟᱠᱚ ᱛᱚᱞ ᱠᱚ ᱛᱟᱦᱮᱸᱜ ᱟᱹᱰᱤ ᱤᱱᱴᱟᱨᱮᱥ ᱜᱮᱠᱚ ᱢᱟᱱᱟᱣ ᱛᱟᱦᱮᱸᱜ-ᱟ, ᱠᱤᱱᱛᱩ ᱱᱤᱭᱟᱹ ᱥᱤᱡᱤᱱ ᱫᱚ ᱱᱟᱦᱟᱜ ᱡᱩᱜᱽ ᱨᱮᱫᱚ ᱚᱠᱚᱭᱟᱜ ᱚᱲᱟᱜ ᱨᱮᱦᱚ ᱰᱟᱹᱝᱨᱤ ᱜᱟᱰᱟ ᱜᱮ ᱵᱟᱢ ᱧᱟᱢ ᱠᱚᱣᱟᱢ᱾
ᱦᱳᱭ ᱟᱫᱚ ᱱᱮᱛᱟ ᱦᱳᱭ ᱟᱫᱚ ᱦᱟᱸᱜ ᱱᱮᱛᱟᱨ ᱫᱚ ᱦᱟᱸᱜ ᱟᱨᱚ ᱵᱟ ᱠᱚ ᱧᱟᱢᱚᱜ ᱠᱟᱱᱟ ᱛᱚ᱾
ᱵᱟᱝᱟ ᱚᱨᱟᱜ ᱚᱨᱟᱜ ᱨᱮ ᱟᱢ ᱫᱚ ᱵᱟᱝᱜᱮᱢ ᱧᱟᱢ ᱠᱚᱣᱟ ᱡᱷᱚᱛᱚ ᱦᱚᱲ ᱱᱤᱛᱚᱜ ᱧᱮᱞ ᱠᱚᱢᱮ ᱟᱥᱟᱲ ᱵᱚᱸᱜᱟ ᱫᱤᱱ ᱡᱷᱚᱛᱚ ᱦᱚᱲ ᱴᱟᱠᱴᱟᱨ ᱛᱮᱠᱚ ᱥᱤᱭᱫᱟ᱾
ᱦᱳᱭ ᱦᱳᱲᱟ ᱟᱫᱚ ᱦᱟᱸᱜ ᱴᱮᱠᱴᱟᱨ ᱛᱮᱫᱚ ᱠᱟᱹᱢᱤ ᱠᱚᱦᱚᱸ ᱛᱚ ᱪᱟᱲᱚᱜ ᱠᱟᱱ ᱛᱟᱵᱚᱱᱟ ᱚᱱᱟ ᱞᱟᱹᱜᱤᱫ ᱛᱮᱦᱟᱸᱜ ᱡᱟᱹᱱᱤᱡ ᱴᱮᱠᱴᱟᱨ ᱛᱮᱜᱮ ᱥᱤᱭᱳᱜ ᱠᱚᱫᱚ ᱠᱚ ᱟᱞᱜᱟᱜᱟᱜ ᱠᱟᱱᱟ᱾
ᱦᱮᱸ ᱧᱮᱞ ᱢᱮ ᱱᱚᱜ-ᱚᱭ ᱡᱮ ᱴᱟᱠᱴᱟᱨ ᱛᱮᱠᱚ ᱥᱤᱭᱫᱟ ᱠᱤᱱᱛᱩ ᱰᱟᱹᱝᱨᱤ ᱠᱚᱫᱚ ᱵᱟᱠᱚ ᱫᱚᱦᱚᱭᱮᱜ ᱠᱚᱣᱟ᱾ ᱥᱮ ᱠᱷᱮᱛᱨᱮ ᱨᱮ ᱟᱵᱚᱣᱟᱜ ᱡᱮᱢᱚᱱ ᱱᱚᱜᱚᱭ ᱥᱚᱨᱦᱟᱭ ᱥᱚᱨᱦᱟᱭ ᱫᱚ ᱩᱱᱟᱹᱜ ᱡᱟᱠ ᱡᱚᱢᱚᱠ ᱵᱟᱝ ᱯᱟᱞᱟᱜ ᱟ ᱵᱟᱝ ᱯᱟᱞᱟᱜ-ᱟ, ᱛᱚ ᱢᱤᱫ ᱫᱤᱱ ᱦᱤᱞᱳᱜ ᱫᱚ ᱦᱟᱹᱯᱤᱫᱚᱜ-ᱟ ᱱᱚᱣᱟ ᱦᱚᱸ᱾
ᱚ ᱦᱳᱭ ᱟᱞᱮ ᱥᱮᱱ ᱦᱚᱸ ᱢᱮᱱ ᱞᱮᱠᱷᱟᱡ ᱫᱚ ᱚᱝᱠᱟ ᱞᱮᱠᱟ ᱛᱮᱫᱚ ᱦᱟᱸᱜ ᱯᱟᱹᱦᱤᱞ ᱛᱮᱫᱚ ᱦᱟᱸᱜ ᱠᱚ ᱫᱚᱢᱮᱞᱮ ᱠᱷᱩᱱᱴᱟᱹᱣ ᱵᱟᱲᱟᱭᱮᱜ ᱠᱚ ᱛᱟᱦᱮᱱᱟ ᱦᱳᱭ᱾ ᱟᱫᱚ ᱚᱝᱠᱟ ᱞᱮᱠᱟ ᱛᱮᱫᱚ ᱦᱟᱸᱜ ᱱᱮᱦᱟᱜ ᱡᱩᱜᱽ ᱨᱮ ᱫᱚ ᱦᱟᱸᱜ ᱧᱮᱞᱚᱜᱚᱜ ᱠᱟᱱᱟ ᱡᱮ ᱪᱮᱫᱠᱟ ᱟᱛᱩ ᱠᱩᱞᱦᱤ ᱠᱚᱨᱮ ᱦᱚᱸᱠᱚ ᱰᱷᱟᱞᱟᱭ ᱵᱟᱲᱟ ᱠᱟᱜ ᱵᱚᱱᱟ᱾ ᱟᱫᱚ ᱚᱝᱠᱟ ᱞᱮᱠᱟ ᱛᱮᱦᱚᱸ ᱠᱷᱮᱛ ᱠᱚ ᱢᱮᱱᱟᱜ ᱠᱟᱜ ᱫᱚ ᱚᱱᱟ ᱵᱟᱲᱜᱮ ᱠᱚᱨᱮ ᱦᱳᱭ ᱥᱮ ᱚᱱᱟ ᱠᱚᱨᱮ ᱦᱚᱸ ᱟᱫᱚ ᱦᱟᱸᱜ ᱰᱟᱹᱝᱨᱤ ᱠᱚᱫᱚ ᱵᱟᱠᱚ ᱛᱚᱞ ᱵᱟᱲᱟ ᱠᱚᱣᱟ ᱛᱚ᱾
ᱦᱮᱸ ᱦᱮᱸ ᱵᱟᱠᱚ ᱛᱚᱞᱮᱜ ᱠᱚᱣᱟ᱾
ᱠᱟ ᱛᱮᱫᱚ ᱦᱟᱸᱜ ᱮᱱᱮᱡ ᱯᱟᱨᱚᱢᱟ ᱠᱚ ᱦᱳᱭ ᱢᱮ᱾
ᱳᱭ ᱦᱳᱭ
ᱦᱩᱸ
ᱱᱮᱛᱟᱨ ᱫᱚ ᱩᱱᱟᱹᱜ ᱡᱟᱨᱚᱱ ᱥᱮᱫ ᱫᱚ ᱵᱟᱝ ᱦᱩᱭᱩᱜ ᱠᱟᱱᱟ, ᱦᱮᱸ ᱢᱟ ᱞᱟᱹᱭ ᱵᱤᱱ ᱪᱮᱜ ᱵᱤᱱ ᱞᱟᱹᱭᱮᱜ ᱛᱟᱦᱮᱸᱜ-ᱟ?
ᱦᱚᱸ ᱟᱨ ᱤᱧᱫᱚᱧ ᱢᱮᱱᱮᱫ ᱛᱟᱦᱮᱸᱱᱟ ᱡᱟᱱᱟ ᱟᱯᱮ ᱥᱮᱱ ᱫᱚ ᱡᱟᱹᱱᱤᱡ ᱟᱸ ᱦᱟᱜ ᱤᱭᱟᱹ ᱞᱮᱠᱟ ᱠᱚ ᱢᱟᱱᱟᱣ ᱜᱮᱭᱟ ᱦᱳᱭᱥᱮ᱾ ᱦᱮᱸ ᱟᱫᱚ ᱦᱟᱸᱜ ᱡᱟᱦᱟᱸ ᱫᱤᱥᱚᱢ ᱥᱚᱨᱦᱟᱭ ᱠᱚᱠᱚ ᱢᱮᱱ ᱜᱮᱭᱟ ᱛᱚ ᱚᱱᱮ ᱚᱱᱟ ᱠᱚ ᱞᱟᱹᱴᱩᱥ ᱦᱟᱭ ᱡᱟᱦᱟᱸ ᱞᱟᱹᱴᱩ ᱢᱟᱪᱷᱟ ᱛᱮᱠᱚ ᱠᱚᱨᱟᱣ ᱜᱮ, ᱚᱱᱟ ᱠᱚ ᱦᱩᱭᱩᱜ ᱜᱮᱭᱟ ᱟᱯᱮ ᱚᱱᱟ ᱠᱚᱨᱮ?
ᱵᱟᱝᱟ ᱞᱟᱹᱴᱷᱩ ᱢᱮᱱᱛᱮ ᱥᱚᱨᱦᱟᱭ ᱫᱚ ᱵᱟᱝ ᱦᱳᱭᱳᱜ ᱜᱮᱭᱟ ᱟᱞᱮ ᱥᱮᱜ ᱫᱚ᱾
ᱚ ᱟᱫᱚ ᱦᱟᱸᱜ ᱱᱚᱜᱼᱚ ᱱᱚᱝᱠᱟ ᱯᱮᱲᱟ ᱯᱩᱨᱟᱹ ᱠᱚ ᱱᱮᱛᱟ ᱠᱚᱜᱮᱭᱟ ᱛᱚ ᱥᱟᱱᱟᱢ ᱦᱚᱲ ᱠᱚ ᱜᱮ᱾ ᱢᱟᱱᱮ ᱟᱸ ᱤᱭᱟᱹ ᱦᱳᱭ᱾ ᱫᱟᱹᱭ ᱛᱮᱧᱟᱝ ᱛᱟᱠᱚ ᱫᱚ ᱩᱝᱠᱩ ᱫᱚ ᱦᱟᱸᱜ ᱠᱚ ᱛᱟᱦᱮᱱ ᱜᱮᱭᱟ, ᱦᱳᱭ
ᱟᱞᱮᱭᱟᱜ ᱥᱚᱨᱦᱟᱭ ᱦᱮᱸ ᱟᱞᱮᱭᱟᱜ ᱥᱚᱨᱦᱟᱭ ᱨᱮ ᱦᱚᱸ ᱱᱟᱜ ᱠᱷᱟᱱ ᱱᱮᱶᱛᱟ ᱫᱚ ᱠᱚ ᱱᱮᱶᱛᱟ ᱠᱚ ᱜᱮᱭᱟ ᱫᱟᱹᱭ ᱦᱟᱛᱚᱢ ᱫᱤᱫᱤ ᱛᱟᱠᱚ ᱮᱸ ᱟᱨ ᱠᱤᱱ ᱛᱚ ᱢᱟᱱᱮ ᱩᱱᱟᱹᱜ ᱡᱟᱠ ᱥᱟᱺᱦᱤᱡ ᱫᱚ ᱵᱟᱞᱮ ᱢᱟᱱᱟᱣ ᱜᱮᱭᱟ ᱾
ᱚ ᱦᱳᱭ, ᱟᱫᱚ ᱡᱟᱹᱱᱤᱡ ᱛᱚᱞᱟ ᱠᱚ ᱦᱚᱸ ᱦᱤᱰᱤᱧ ᱵᱟᱪᱷᱟ ᱜᱮ ᱛᱟᱯᱮᱭᱟ ᱡᱟᱹᱱᱤᱡ ᱚᱱᱟ ᱠᱷᱟᱹᱛᱤᱨ ᱜᱮ ᱦᱟᱸᱜ ᱡᱟᱹᱱᱤᱡ ᱨᱟᱹᱥ
ᱮᱸ ᱦᱳᱭ ᱦᱳᱭ, ᱦᱩᱰᱤᱧ ᱫᱚ ᱦᱩᱰᱤᱧ ᱜᱮ ᱛᱟᱞᱮᱭᱟ ᱱᱟ ᱠᱷᱟᱱ ᱵᱤᱥᱤ ᱚᱲᱟᱜ ᱫᱚ ᱵᱟᱹᱱᱩᱜᱼᱟ, ᱞᱟᱹᱭ ᱜᱟᱱᱚᱜᱼᱟ ᱢᱟᱱᱮ, ᱦᱮᱸ ᱦᱮᱸ ᱦᱩᱸ
ᱦᱚᱭ,
ᱴᱷᱤᱠ ᱴᱷᱤᱠ ᱴᱷᱤᱠ,
ᱚ ᱦᱮᱸ ᱛᱚ ᱟᱫᱚ ᱦᱟᱸᱜ, ᱴᱚᱞᱟ ᱠᱚ ᱦᱚᱸ ᱟᱫᱚ ᱚᱱᱠᱟ ᱞᱮᱠᱟ ᱛᱮ ᱫᱚ ᱟᱞᱮᱭᱟᱜ ᱦᱚᱸ ᱴᱚᱞᱟ ᱠᱚ ᱦᱚᱸ ᱵᱟᱝ ᱞᱟᱴᱩ ᱛᱟᱞᱮᱭᱟ ᱦᱳᱭ ᱥᱮ, ᱟᱫᱚ ᱦᱟᱸᱜ ᱢᱮᱱ ᱞᱮᱠᱟᱱ ᱫᱚ ᱟᱞᱮ ᱫᱚ ᱦᱟᱸᱜ ᱮ ᱫᱤᱠ ᱩᱱᱠᱩ ᱜᱮ ᱢᱮᱱᱟᱜ ᱟᱠᱟᱫ ᱠᱚᱣᱟ ᱛᱚ ᱡᱟᱹᱥᱛᱤ ᱧᱚᱜ ᱟᱫᱚ ᱦᱚᱲ ᱫᱚ ᱦᱟᱜ ᱚᱱᱠᱟ ᱞᱮᱠᱟᱛᱮ ᱫᱚ ᱦᱟᱸᱜ ᱢᱮᱱᱟᱜ ᱫᱚ ᱢᱮᱱᱟᱜ ᱟᱠᱟᱫ ᱞᱮᱭᱟ ᱦᱳᱭ ᱥᱮ ᱫᱚᱥ
ᱳ ᱟᱪᱪᱷᱟ ᱟᱪᱪᱷᱟ, ᱦᱮᱸ ᱟᱞᱮ ᱥᱮᱫ ᱦᱚᱸ ᱱᱟᱠᱷᱟᱱ, ᱱᱟᱜ ᱠᱷᱟᱱ ᱟᱞᱮ ᱟᱛᱳ ᱨᱮ ᱫᱚ ᱡᱷᱚᱛᱚ ᱜᱮ ᱱᱟᱜ ᱠᱷᱟᱱ ᱦᱚᱲ ᱜᱮ ᱠᱟᱱᱟᱞᱮ ᱟᱞᱮ ᱫᱚ ᱯᱩᱨᱟᱹ ᱥᱟᱱᱛᱟᱞᱤ ᱾
ᱦᱳᱭ, ᱚ ᱦᱳᱭᱛᱚ, ᱟᱫᱚ ᱛᱟᱦᱚᱞᱮ ᱢᱟᱜ ᱢᱚᱬᱮ ᱜᱮᱭᱟ ᱯᱮ ᱥᱮ ᱵᱟᱝ ᱟᱯᱮ ᱫᱚ?
ᱵᱟᱝᱟ ᱟᱞᱮᱭᱟᱜ ᱫᱚ ᱠᱷᱟᱱ ᱵᱟᱦᱟ ᱜᱮ ᱦᱮᱱᱟᱜ ᱛᱟᱞᱮᱭᱟ ᱢᱟᱜ ᱢᱚᱬᱮ ᱫᱚ ᱵᱟᱹᱱᱩᱜ ᱛᱟᱞᱮᱭᱟ ᱾
ᱚ ᱚ ᱟᱫᱚ ᱡᱮᱢᱚᱱ ᱮᱴᱟᱜ ᱴᱚᱴᱷᱟ ᱠᱚᱨᱮ, ᱟᱞᱮ ᱫᱚ ᱢᱮᱱ ᱞᱮᱠᱷᱟᱡ ᱫᱚ ᱢᱟᱜ ᱢᱚᱬᱮ ᱠᱚᱫᱚ ᱦᱟᱸᱜ ᱟᱹᱣᱨᱤᱞᱮ ᱢᱟᱜ ᱢᱚᱬᱮᱜᱼᱟ ᱱᱤᱛᱚᱜ ᱫᱷᱟᱹᱵᱤᱡ ᱾ ᱛᱮᱫᱚᱭ ᱚᱱᱟᱜᱮ ᱡᱟᱹᱱᱤᱡ ᱵᱟᱠᱚ ᱢᱟᱱᱟᱣ ᱟᱹᱜᱩ ᱟᱠᱟᱫ ᱛᱟᱞᱮᱭᱟ ᱥᱮ ᱪᱮᱫ ᱞᱮᱠᱟ ᱦᱟᱸᱜ ᱟᱹᱞᱤᱧ ᱫᱚ ᱦᱟᱸᱜ ᱩᱱᱟᱹᱜ ᱮᱠᱴᱩ ᱫᱚ ᱵᱟᱲᱟᱭ ᱠᱚ ᱫᱚ ᱵᱟᱹᱱᱩᱜ ᱟᱠᱟᱟᱜ ᱛᱟᱹᱞᱤᱧᱟ,
ᱚ ᱦᱮᱸ ᱚᱱᱟ ᱠᱚ ᱫᱚ ᱵᱟᱲᱟᱭᱚᱜ ᱱᱟᱜ ᱠᱷᱟᱱ ᱚᱲᱟᱜ ᱠᱚᱨᱮ ᱠᱩᱞᱤ ᱞᱮ ᱠᱚ ᱠᱷᱟᱱ ᱜᱮ ᱵᱩᱡᱟᱵᱤᱱ ᱾
ᱦᱳᱭ, ᱟᱫᱚ ᱦᱟᱸᱜ ᱟᱞᱤᱧ ᱦᱚᱸ ᱩᱱᱟᱹᱜ ᱮᱠᱴᱩ ᱵᱟᱹᱞᱤᱧ ᱠᱩᱞᱤ ᱵᱟᱲᱟ ᱵᱩᱡᱷᱟᱣᱹᱣ ᱟᱠᱟᱫ ᱠᱚᱣᱟ ᱾
ᱚ ᱟᱪᱪᱷᱟ ᱟᱪᱪᱷᱟ, ᱦᱮᱸ ᱛᱟᱦᱚᱞᱮ ᱟᱯᱮᱭᱟᱜ ᱫᱚ ᱠᱟᱨᱟᱢ ᱠᱟᱨᱟᱢ ᱢᱮᱱᱛᱮ ᱢᱤᱫᱴᱟᱝ ᱦᱮᱱᱟᱜᱼᱟᱥᱮ ᱯᱟᱞᱟ ᱜᱮᱭᱟ ᱠᱚ ᱚᱱᱟ ᱫᱚ ᱦᱳᱭᱳᱜ ᱛᱟᱯᱮ ᱜᱮᱭᱟ ᱥᱮ ᱵᱟᱝ?
ᱟᱫᱚ ᱦᱟᱸᱜ ᱚᱝᱠᱟ ᱞᱮᱠᱟ ᱛᱮ ᱫᱚ ᱠᱟᱨᱟᱢ ᱠᱚ ᱫᱚ ᱦᱟᱸᱜ ᱢᱮᱱ ᱞᱮᱠᱷᱟᱡ ᱫᱚ, ᱢᱟᱹᱭ ᱩᱱᱟᱹᱜ ᱮᱠᱴᱩ ᱫᱚ ᱵᱟᱹᱱᱩᱜ ᱠᱟᱜ ᱠᱚᱛᱟ ᱞᱮᱭᱟ ᱛᱚ ᱟᱫᱚ ᱦᱟᱸᱜ ᱥᱟᱱᱟᱢ ᱚᱲᱟᱜ ᱠᱚᱨᱮ ᱜᱮ ᱦᱟᱸᱜ ᱠᱚᱲᱟ ᱜᱤᱫᱽᱨᱟᱹ ᱠᱚ ᱢᱮᱱᱟᱜ ᱟᱠᱟᱫ ᱠᱚᱣᱟ ᱦᱳᱭ,
ᱟᱪᱪᱷᱟ ᱦᱮᱸ,
ᱢᱮᱱᱟᱜ ᱠᱟᱫ ᱠᱚᱣᱟ ᱟᱫᱚ ᱢᱤᱫᱴᱟᱱ ᱵᱟᱨᱭᱟ ᱫᱚ ᱚᱱᱟ ᱞᱮᱠᱟ ᱛᱮ ᱫᱚ ᱦᱟᱸᱜ ᱠᱟᱨᱟᱢ ᱠᱚ ᱫᱚ ᱦᱟᱸᱜ ᱵᱟᱞᱮ ᱢᱟᱱᱟ ᱾
ᱚ ᱟᱪᱪᱷᱟ ᱟᱞᱮ ᱥᱮᱫ ᱦᱚᱸ ᱠᱟᱱ ᱠᱟᱨᱟᱢ ᱠᱚ ᱫᱚ ᱵᱟᱹᱧ ᱫᱤᱥᱟᱹᱭᱮᱫᱟ ᱢᱟᱱᱟ ᱫᱚ ᱚᱱᱟ ᱠᱷᱟᱹᱛᱤᱨ ᱠᱟᱨᱟᱢ ᱱᱤᱭᱮ ᱫᱚ ᱩᱱᱟᱹᱜ ᱠᱤᱪᱷᱩ ᱪᱷᱳᱵ ᱵᱟᱹᱧ ᱵᱟᱲᱟᱭᱟ,
ᱧᱮᱞ ᱜᱮ ᱵᱟᱝ ᱦᱩᱭ ᱟᱠᱟᱱᱟ ᱛᱚ ᱢᱮᱫ ᱛᱮ ᱥᱮ ᱠᱷᱮᱛᱨᱮ ᱵᱟᱲᱟᱭ ᱦᱚᱸ ᱵᱟᱝ ᱵᱟᱲᱟᱭ ᱵᱟᱹᱱᱩᱜ-ᱟ᱾ ᱦᱳᱭ ᱦᱳᱭ᱾
ᱦᱳᱭ ᱛᱚ ᱟᱫᱚ ᱛᱟᱦᱚᱞᱮ ᱟᱹᱵᱤᱱ ᱫᱚ ᱚᱞᱚᱜ ᱜᱮᱭᱟᱵᱤᱱ ᱥᱮ ᱪᱮᱫ ᱞᱮᱠᱟ᱾
ᱦᱮᱸ ᱚᱞᱚᱜ ᱫᱚ ᱦᱩᱭᱩᱜ ᱜᱮᱭᱟ᱾
ᱚᱞᱚᱜ ᱠᱟᱱᱟ᱾
ᱱᱟ ᱠᱷᱟᱱ ᱦᱮᱸ ᱦᱮᱸ ᱟᱭᱳ ᱟᱲᱟᱝ ᱯᱟᱹᱨᱥᱤ ᱛᱮᱜᱮ᱾
ᱚᱻ ᱟᱫᱚ ᱦᱟᱸᱜ ᱚᱱᱟ, ᱦᱳᱭ ᱢᱟ ᱞᱟᱹᱭ ᱵᱤᱱ?
ᱦᱮᱸ ᱟᱪᱪᱷᱟ ᱛᱟᱦᱚᱸᱞᱮ ᱟᱯᱮ ᱫᱚ ᱥᱟᱠᱨᱟᱛ ᱫᱚ, ᱩ ᱪᱮᱫ ᱞᱮᱠᱟ ᱨᱟᱹᱥ ᱠᱟᱹ ᱨᱚᱢᱚᱡ ᱠᱟᱛᱮᱜ ᱜᱮᱯᱮ ᱯᱟᱨᱚᱢᱮᱜ ᱜᱮᱭᱟ ᱱᱟᱜ ᱠᱷᱟᱱ᱾
ᱦᱳᱭ ᱚᱱᱠᱟ ᱢᱮᱱ ᱞᱮᱠᱷᱟᱡ ᱫᱚ ᱦᱟᱸᱜ ᱟᱻ ᱞᱟᱦᱟ ᱞᱮᱠᱟ ᱛᱮᱫᱚ ᱵᱟᱝᱜᱮ ᱱᱟᱦᱟᱸᱜ ᱡᱩᱜᱽ ᱨᱮ ᱡᱟᱦᱟᱸ ᱪᱮᱠᱟ ᱵᱚᱱ ᱢᱟᱱᱟᱣ ᱮᱫᱟ ᱦᱳᱭ ᱥᱮ, ᱠᱷᱟᱴᱚ ᱢᱟᱪᱷᱟ ᱛᱮᱜᱮ ᱵᱚᱱ ᱛᱟᱵ ᱜᱤᱰᱤ ᱠᱟᱜ ᱠᱟᱱᱟ ᱡᱚᱛᱚᱣᱟᱜ ᱜᱮ᱾
ᱵᱟᱝᱟ ᱥᱟᱠᱨᱟᱛ ᱫᱚ ᱱᱟᱜ ᱠᱷᱟᱱ ᱠᱚ ᱞᱟᱹᱭᱟ ᱜᱚᱡ ᱵᱟᱧᱪᱟᱣ ᱯᱚᱨᱚᱵᱽ ᱢᱤᱫ ᱫᱷᱟᱣ᱾
ᱟᱫᱚ ᱚᱱᱟ ᱫᱚ ᱮᱸᱻ᱾ ᱟᱵᱚ ᱫᱚ ᱱᱮᱛᱟᱨ ᱫᱚ ᱦᱟᱸᱜ ᱚᱱᱠᱟ ᱞᱮᱠᱟᱛᱮᱫᱚ ᱧᱩᱛᱩᱢ ᱨᱮᱜᱮ ᱦᱟᱸᱜ ᱚᱱᱟ ᱟᱸᱡᱚᱢ ᱨᱮ ᱵᱤᱨ ᱨᱮ‌ ᱡᱟᱦᱟᱸᱜ-ᱟ ᱟᱫᱚ ᱱᱟᱯᱟᱭ ᱥᱟᱹᱦᱤᱡ ᱵᱚᱱ ᱢᱩᱪᱷᱟᱹᱣ ᱜᱮᱭᱟ᱾
ᱟᱫᱚ ᱦᱟᱸᱜ ᱚᱱᱠᱟ ᱞᱮᱠᱟ ᱛᱮᱫᱚ ᱦᱟᱸᱜ-ᱟ, ᱟ ᱡᱟᱦᱟ ᱞᱮᱠᱟ ᱯᱟᱹᱦᱤᱞ ᱠᱚ ᱚᱻ ᱟᱵᱚᱨᱮᱱ ᱦᱟᱯᱲᱟᱢ ᱠᱚ ᱥᱮ ᱟᱵᱚᱨᱮᱱ ᱫᱟᱫᱩ ᱛᱟᱠᱚ ᱥᱮ, ᱫᱟᱫᱩ ᱨᱮᱱ ᱟᱡ ᱵᱟᱵᱟ ᱛᱟᱠᱚ ᱠᱚ ᱛᱟᱦᱮᱸ ᱞᱮᱱᱟ ᱪᱮᱫ ᱞᱮᱠᱟ ᱠᱚ ᱢᱟᱱᱟᱣ ᱵᱟᱲᱟᱭᱮᱫ ᱛᱟᱦᱮᱸᱱᱟ, ᱟᱫᱚ ᱚᱱᱠᱟ ᱞᱮᱠᱟ ᱛᱮᱫᱚ ᱦᱟᱸᱜ ᱟᱵᱚ ᱚᱱᱠᱟ ᱞᱮᱠᱟᱛᱮ ᱥᱟᱠᱨᱟᱛ ᱫᱚ ᱵᱟᱵᱚ ᱵᱟᱵᱚᱱ ᱢᱟᱱᱟᱣᱮ ᱫᱟ ᱥᱮ᱾
ᱚ ᱚ ᱡᱟᱞᱟ ᱟᱪᱪᱷᱟ ᱟᱞᱮ ᱥᱮᱫ